ᱟᱸᱡᱚᱢᱚᱜ ᱠᱟᱱᱟ
ᱦᱮᱞᱳ ᱦᱳᱭ ᱨᱚᱲ ᱟᱸᱡᱚᱢᱚᱜ ᱠᱟᱱᱟ ᱤᱧᱟᱜ
ᱟᱸᱡᱚᱢᱚᱜ ᱠᱟᱱᱟ ᱦᱮᱸ ᱦᱮᱸ ᱟᱸᱡᱚᱢᱚᱜ ᱠᱟᱱᱟ
ᱦᱚᱭ ᱞᱟᱹᱭ ᱫᱟᱹᱧ ᱱᱟᱯᱟᱭ ᱵᱟᱲᱟ ᱜᱮ ᱛᱚ ᱚᱲᱟᱜ ᱨᱮ ᱫᱚᱼᱼ ᱦᱮᱞᱳ
ᱦᱮᱸ ᱦᱮᱸ ᱟᱸᱡᱚᱢᱚᱜ ᱠᱟᱱᱟ ᱱᱤᱛᱚᱜ ᱫᱚᱼᱼ
ᱞᱟᱹᱭ ᱫᱟᱞᱤᱧ ᱵᱟᱵᱤᱱ ᱟᱸᱡᱚᱢ ᱮᱫᱟ᱾
ᱦᱮᱸ ᱟᱸᱡᱚᱢ ᱫᱟᱞᱤᱧ ᱱᱤᱛᱚᱜ ᱫᱚ ᱞᱟᱹᱭ ᱵᱤᱱᱼᱼ
ᱦᱮᱞᱳ
ᱟᱸᱡᱚᱢ ᱫᱟᱵᱤᱱᱼᱼ
ᱦᱚᱸ ᱟᱹᱞᱤᱧ ᱫᱚᱞᱤᱧ ᱟᱸᱡᱚᱢ ᱮᱫᱟ ᱟᱹᱵᱤᱱ ᱵᱟᱵᱤᱱ ᱟᱸᱡᱚᱢ ᱮᱫᱟ
ᱟᱹᱞᱤᱧ ᱵᱟᱹᱞᱤᱧ ᱟᱸᱡᱚᱢ ᱮᱫᱟ ᱚᱱᱟ ᱜᱮᱼᱼ
ᱚ ᱦᱚᱭ ᱛᱚ ᱢᱤᱫ ᱫᱷᱟᱣ ᱠᱟᱛᱮᱜ ᱫᱚ ᱚᱱᱠᱟ ᱮᱯᱥ ᱨᱮ ᱵᱚᱞᱚ ᱞᱮᱱ ᱠᱷᱟᱱ ᱴᱟᱣᱟᱨ ᱯᱨᱚᱵᱽᱞᱮᱢ ᱦᱩᱭᱩᱜ ᱜᱮᱭᱟ ᱴᱟᱣᱟᱨ ᱛᱟᱦᱮᱱ ᱨᱮ ᱦᱚᱸ ᱨᱚᱲ ᱠᱚᱫᱚ ᱢᱟᱱᱮ ᱵᱟᱝ ᱟᱸᱡᱚᱢᱚᱜ ᱜᱮᱭᱟ
ᱯᱳᱭᱞᱳ ᱥᱚᱢᱚᱭ ᱚᱝᱠᱟ ᱠᱟᱹᱴᱤᱡ ᱤᱭᱟᱹᱜ ᱠᱟᱱᱟ᱾
ᱦᱳᱭ ᱟᱫᱚ ᱠᱤᱫᱩᱵ ᱵᱟᱲᱟ ᱠᱚᱫᱚ ᱦᱩᱭᱱᱟᱥᱮ ᱟᱹᱣᱨᱤ?
ᱦᱮᱸ ᱦᱩᱭ ᱠᱟᱱ ᱜᱮᱭᱟ᱾ ᱟᱹᱵᱤᱱᱟᱜ ᱫᱚ ᱪᱮᱫ ᱟᱹᱵᱤᱱ ᱫᱚᱵᱤᱱ ᱪᱮᱫᱚᱜ ᱠᱟᱱᱟ ᱥᱮ ᱵᱟᱝ
ᱦᱚᱸ ᱠᱤᱫᱩᱵ ᱫᱚ ᱦᱩᱭᱱᱟ ᱟ ᱢᱟᱜᱟᱱ ᱥᱟᱰᱮᱤᱭᱱᱟ ᱛᱚ ᱟᱫᱚ ᱠᱤᱫᱩᱵ ᱵᱟᱲᱟ ᱫᱚ ᱦᱩᱭ ᱟᱠᱟᱱ ᱜᱮᱭᱟ
ᱟᱪᱪᱷᱟ
ᱟᱫᱚ ᱟᱯᱮᱥᱮᱫ ᱪᱮᱫ ᱞᱮᱠᱟ ᱫᱟᱜ ᱡᱟᱹᱲᱤ ᱫᱚ ᱦᱩᱭᱩᱜ ᱠᱟᱱᱟ
ᱫᱟᱜ ᱡᱟᱹᱲᱤ ᱛᱮᱦᱮᱧ ᱫᱚ ᱟᱞᱮ ᱥᱮᱫ ᱵᱟᱭ ᱫᱟᱜ ᱟᱠᱟᱫᱟ ᱟᱠᱷᱟᱱ ᱟᱯᱮ ᱥᱮᱫ ᱜᱮ ᱛᱟᱦᱚᱞᱮ
ᱟᱞᱮᱥᱮᱫ ᱦᱚᱸ ᱚᱱᱠᱟ ᱞᱮᱠᱟ ᱫᱟᱜ ᱫᱚ ᱵᱟᱭ ᱫᱟᱜ ᱟᱠᱟᱫᱟ ᱢᱮᱱᱠᱷᱟᱱ ᱨᱤᱢᱤᱞ ᱨᱤᱢᱤᱞ ᱨᱤᱢᱤᱞ ᱵᱷᱟᱣ ᱠᱚ ᱛᱟᱦᱮᱸᱛ ᱠᱟᱱᱟ ᱦᱚᱞᱟ ᱫᱷᱟᱹᱨᱤ ᱫᱟᱜ ᱟᱠᱟᱫ ᱜᱮ ᱛᱟᱦᱮᱱᱟ
ᱟᱪᱪᱷᱟ
ᱦᱳᱭ ᱟᱫᱚ ᱦᱩᱲᱩ ᱨᱚᱦᱚᱭ ᱦᱩᱭ ᱮᱱᱟ ᱥᱮ ᱟᱣᱨᱤ?
ᱦᱳᱲᱩ ᱨᱚᱦᱚᱭ ᱠᱚ ᱟᱫᱚ ᱦᱚᱜ ᱚᱭ ᱵᱟᱭ ᱫᱟᱜ ᱟᱠᱟᱫᱟ ᱛᱟᱦᱚᱞᱮ ᱠᱷᱮᱛ ᱠᱚᱨᱮ ᱦᱚᱸ ᱫᱟᱜ ᱠᱚ ᱵᱟᱝ ᱛᱚᱸᱵᱟᱣ ᱟᱠᱟᱱᱟ
ᱟᱫᱚ ᱥᱮᱨᱢᱟ ᱫᱟᱜ ᱛᱚ ᱟᱫᱚ ᱩᱱᱟᱹᱜ ᱞᱚᱜᱚᱱ ᱫᱚ ᱵᱟᱝ ᱛᱚᱸᱵᱟ ᱜᱚᱫᱚᱜᱼᱟ ᱵᱟᱠᱷᱟᱡ ᱫᱚ ᱫᱟᱜᱟᱭ ᱢᱤᱫ ᱫᱤᱱ ᱛᱮᱜᱮ ᱛᱚᱵᱟᱜᱼᱟ
ᱵᱟᱠᱷᱟᱱ ᱫᱚ ᱵᱟᱠᱟ ᱞᱮᱠᱟ ᱫᱚ ᱵᱟᱭ ᱫᱟᱜ ᱮᱫᱟ
ᱦᱳᱭ
ᱳᱭ ᱟᱨ ᱠᱟᱹᱢᱤ ᱨᱮᱫᱚ ᱵᱟᱝ ᱞᱟᱜᱟᱜ ᱠᱟᱱᱟ ᱱᱟᱜ ᱱᱚᱣᱟ ᱫᱟᱜ ᱫᱚ ᱦᱮᱵᱟᱝ
ᱦᱳᱭ ᱮ ᱡᱳᱨ ᱧᱚᱜ ᱵᱟᱭ ᱫᱟᱜ ᱞᱮᱠᱷᱟᱱ ᱵᱟᱝ ᱠᱷᱮᱛ ᱨᱮ ᱠᱟᱹᱴᱤᱡ ᱫᱟᱜ ᱡᱩᱫᱤ ᱛᱚᱸᱵᱟᱜᱼᱟ ᱛᱟᱦᱚᱞᱮ ᱟᱫᱚ ᱥᱤᱭᱳᱜ ᱠᱚ ᱜᱟᱱᱚᱜᱼᱟ ᱟᱫᱚ ᱵᱟᱠᱷᱟᱱ ᱫᱚ ᱥᱤᱭᱳᱜᱼᱟ ᱱᱚᱣᱟ ᱫᱚ ᱨᱚᱦᱚᱲ ᱜᱩᱴᱩᱨᱮ ᱟᱫᱚ ᱪᱮᱫ ᱠᱟᱢ ᱦᱩᱭᱩᱜᱼᱟ ᱟᱫᱚ ᱛᱟᱦᱚᱞᱮ ᱵᱟᱝ ᱜᱟᱱᱚᱜ ᱠᱟᱱᱟ ᱱᱤᱛᱚᱜ ᱫᱚ
ᱦᱳᱭ ᱟᱫᱚ ᱪᱟᱥ ᱠᱟᱹᱢᱤ ᱠᱚᱵᱤᱱ ᱵᱟᱲᱟᱭ ᱜᱮᱭᱟ
ᱪᱟᱥ ᱠᱟᱹᱢᱤ ᱠᱚ ᱠᱷᱚᱡ ᱩᱱᱟᱹᱜ ᱫᱚ ᱵᱟᱝᱞᱤᱧ ᱵᱟᱲᱟᱭᱟ ᱠᱷᱟᱱ ᱟᱹᱞᱤᱧ ᱱᱚᱜᱼᱚᱭ ᱯᱟᱲᱦᱟᱣ ᱠᱚᱞᱤᱧ ᱱᱚᱜᱼᱚᱭ ᱞᱤᱧ ᱩᱜ ᱠᱚᱢᱯᱞᱤᱴ ᱠᱟᱜ ᱛᱮ ᱛᱟᱯᱚᱨ ᱱᱚᱜ ᱚᱭ ᱢᱮᱱᱟᱜ ᱞᱤᱧᱟᱹ ᱠᱷᱟᱱᱡ ᱩᱱᱟᱹᱜ ᱪᱟᱥ ᱞᱟᱦᱟ ᱛᱮᱫᱚ ᱩᱱᱟᱹᱜ ᱵᱟᱝᱞᱤᱧ ᱠᱟᱹᱢᱤ ᱵᱟᱲᱟ ᱟᱠᱟᱫᱟ ᱠᱷᱟᱡ ᱪᱟᱥ ᱠᱟᱹᱢᱤ ᱨᱮᱫᱚ
ᱟᱫᱚ ᱟᱵᱚ ᱫᱚ ᱵᱟᱭᱨᱮ ᱠᱚᱨᱮ ᱵᱚ ᱛᱟᱦᱮᱸᱞᱱᱠᱷᱟᱱ ᱟᱫᱚ ᱚᱲᱟᱜ ᱠᱚᱨᱮ ᱫᱚ ᱠᱚᱢ ᱜᱮᱵᱚ ᱦᱤᱡᱩᱜ ᱜᱮᱭᱟ ᱪᱟᱥᱵᱟᱥ ᱠᱚᱨᱮ ᱟᱫᱚ ᱚᱱᱟ ᱠᱷᱟᱹᱛᱤᱨ ᱛᱮ ᱥᱮᱬᱟ ᱵᱟᱝ ᱦᱩᱭ ᱟᱠᱟᱱᱟ ᱥᱮ ᱪᱮᱫ ᱞᱮᱠᱟ
ᱦᱳᱭ ᱦᱳᱭ ᱟᱫᱚ ᱦᱚᱸᱜᱼᱚᱭ ᱠᱷᱟᱱ ᱱᱤᱭᱟᱹ ᱦᱳᱭ ᱟᱫᱚ ᱦᱚᱸᱜᱼᱚᱭ ᱠᱷᱟᱱᱡ ᱱᱤᱭᱟᱹ ᱱᱤᱭᱟᱹ ᱫᱷᱟᱣ ᱫᱚ ᱠᱷᱟᱱ ᱟᱫᱚ ᱟᱸ ᱪᱟᱥ ᱠᱟᱹᱢᱤ ᱨᱮ ᱟᱫᱚ ᱪᱷᱩᱴᱟᱹᱜ ᱦᱩᱭᱩᱜᱼᱟ ᱵᱟᱠᱷᱟᱱ ᱫᱚ ᱟᱫᱚ ᱵᱟᱭ ᱜᱟᱱᱚᱜᱼᱟ ᱟᱫᱚ
ᱦᱳᱭ ᱦᱳᱭ ᱦᱳᱭ
ᱱᱚᱣᱟ ᱦᱚᱸᱛᱚ ᱠᱷᱟᱡ ᱚᱲᱟᱜ ᱞᱟᱹᱜᱤᱫ ᱟᱨᱡᱟᱣ ᱫᱚ ᱟ ᱞᱟᱹᱠᱛᱤ ᱠᱟᱱ ᱜᱮᱭᱟ
ᱟᱱᱟ ᱢᱟ ᱦᱩᱸ
ᱟᱨ ᱟᱸᱜ ᱦᱳᱭ ᱟᱢ ᱢᱟ ᱵᱟᱵᱟ ᱛᱟᱹᱠᱤᱱ ᱢᱟ ᱛᱟᱦᱮᱸ ᱫᱚᱠᱤᱱ ᱛᱟᱦᱮᱸ ᱠᱟᱱ ᱜᱮᱭᱟ ᱟᱫᱚ ᱩᱱᱠᱤᱱ ᱦᱚᱸ ᱟᱫᱚ ᱟᱫᱚ ᱩᱱᱟᱹᱜ ᱫᱚ ᱵᱟᱠᱷᱟᱡ ᱵᱟᱹᱠᱤᱱ ᱫᱟᱲᱮᱭᱟᱜᱼᱟ ᱵᱚᱭᱮᱥ ᱩᱢᱮᱨ ᱦᱟᱛᱚ ᱦᱩᱭᱩᱜ ᱠᱟᱱᱟ ᱥᱮ
ᱦᱳᱭ ᱦᱳᱭ ᱦᱳᱭ᱾ ᱦᱳᱭ ᱟᱹᱞᱤᱧ ᱦᱚᱸ ᱚᱱᱠᱟᱜ ᱜᱮ ᱟᱫᱚ ᱵᱟᱵᱟ ᱦᱚᱸ ᱚᱱᱠᱟ ᱚᱱᱠᱟ ᱫᱚ ᱢᱟᱱᱮ ᱡᱩᱛ ᱠᱟᱹᱢᱤ ᱫᱚᱠᱚ ᱠᱟᱹᱢᱤ ᱠᱟᱱᱟ ᱱᱟᱦᱟᱜ ᱞᱟᱦᱟ ᱠᱷᱚᱱᱟᱜ ᱫᱚ ᱩᱢᱮᱨ ᱠᱚ ᱦᱩᱭ ᱤᱫᱤᱜ ᱜᱟᱱ ᱛᱟᱠᱚᱣᱟ ᱫᱤᱱᱟᱹᱢ ᱜᱮᱛᱚ ᱵᱟᱝᱠᱚ ᱫᱟᱲᱮᱭᱟᱜᱼᱟ ᱥᱮ ᱟᱫᱚ ᱵᱟᱹᱭ ᱵᱟᱹᱭ ᱛᱮ ᱚᱱᱟ ᱠᱚ ᱠᱟᱹᱢᱤ ᱫᱚ ᱟᱵᱚ ᱦᱚᱸ ᱪᱮᱫ ᱞᱟᱜᱟᱣ ᱵᱚᱱᱟ ᱥᱮ ᱵᱟᱰᱟᱭ ᱞᱟᱜᱟᱣ ᱵᱚᱱᱟ ᱚᱱᱟ ᱠᱚ ᱠᱟᱹᱢᱤ ᱨᱮ ᱪᱷᱩᱴᱟᱹᱜ ᱞᱟᱜᱟᱣ ᱟᱵᱚ ᱟᱵᱚᱱᱟ ᱥᱮ ᱟᱵᱚ ᱫᱚ ᱚᱞᱯᱟᱲᱦᱟᱣ ᱠᱟᱫᱟ ᱵᱚᱱ᱾ ᱢᱮᱱᱛᱮ ᱪᱟᱥ ᱠᱟᱹᱢᱤ ᱨᱮᱫᱚ ᱵᱟᱝ ᱪᱷᱩᱴᱟᱹᱜ ᱦᱩᱭᱩᱜᱼᱟ ᱚᱱᱠᱟ ᱞᱮᱠᱟ ᱫᱚ ᱵᱟᱝ ᱠᱟᱱᱟ ᱥᱮ᱾
ᱦᱳᱭ ᱦᱳᱭ᱾ ᱟᱹᱵᱤᱱ ᱦᱚᱸ ᱛᱟᱦᱚᱞᱮ ᱦᱳᱲᱳ ᱨᱚᱦᱚᱭ ᱠᱚᱫᱚ ᱵᱤᱱ ᱜᱟᱱ ᱜᱮᱭᱟ ᱫᱟᱲᱮᱭᱟᱜ ᱜᱮᱭᱟᱵᱤᱱ ᱵᱟᱝ?
ᱦᱚᱸ ᱟᱫᱚ ᱠᱤᱪᱷᱩ ᱠᱤᱪᱷᱩ ᱫᱚᱞᱤᱧ ᱫᱟᱲᱮᱭᱟᱜ ᱜᱮᱭᱟ, ᱟᱞᱤᱧ ᱦᱚᱸ ᱩᱱᱟᱹᱜ ᱫᱚ ᱵᱟᱝᱞᱤᱧ ᱫᱟᱲᱮᱭᱟᱜᱼᱟ ᱵᱷᱟᱜᱤ ᱴᱷᱤᱠ ᱫᱚ ᱟᱫᱚ ᱨᱚᱦᱚᱭ ᱠᱚᱫᱚ ᱞᱤᱧ ᱫᱟᱲᱮᱭᱟᱜ ᱜᱮᱭᱟ ᱛᱩᱫ ᱠᱚ ᱨᱚᱦᱚᱭ ᱠᱚ ᱢᱟ ᱩᱱᱟᱹᱜ ᱜᱟᱱ ᱫᱚ ᱵᱟᱝ ᱟᱡᱷᱟᱴ ᱜᱮᱭᱟ ᱟᱫᱚ ᱢᱟᱱᱮ ᱦᱩᱲᱩ ᱦᱩᱲᱩ ᱵᱤᱸᱰᱟᱹ ᱫᱚ ᱵᱟᱹᱞᱤᱧ ᱫᱟᱲᱮᱭᱟᱜ ᱜᱮᱭᱟ ᱚᱱᱟ ᱵᱤᱸᱰᱟᱹ ᱫᱚ ᱪᱮᱫ ᱞᱮᱠᱟ ᱚᱱᱟ ᱫᱚ ᱵᱟᱹᱞᱤᱧ ᱫᱟᱲᱮᱭᱟᱜᱼᱟ, ᱟᱯᱮ ᱥᱮᱫ ᱫᱚ ᱚᱱᱮ ᱢᱚᱬᱮ ᱜᱚᱴᱮᱱ ᱠᱟᱛᱮ ᱢᱤᱫᱴᱷᱮᱱ ᱵᱟᱠᱚ ᱛᱚᱞᱟ᱾
ᱦᱳᱭ ᱦᱳᱭ᱾
ᱚᱱᱠᱟ ᱠᱚ ᱛᱚᱞ ᱜᱮᱭᱟ ᱛᱚ, ᱦᱳᱭ ᱚᱱᱟᱛᱮᱫ ᱵᱟᱹᱞᱤᱧ ᱫᱟᱲᱮᱭᱟᱜᱼᱟ, ᱵᱟᱠᱷᱟᱡ ᱛᱚᱞ ᱠᱚᱫᱚᱞᱤᱧ ᱟᱴᱤ ᱢᱟᱱᱮ ᱟᱴᱤ ᱠᱚᱫᱚᱞᱤᱧ ᱫᱟᱲᱮᱭᱟᱜ ᱜᱮᱭᱟ᱾ ᱟᱫᱚ ᱟᱞᱮᱥᱮᱱ ᱫᱚ ᱵᱤᱰᱟᱹᱭ ᱜᱮᱭᱟ ᱠᱚ ᱛᱚ ᱚᱱ ᱵᱤᱰᱟᱹ ᱴᱩᱠᱩ ᱵᱟᱞᱤᱧ ᱫᱟᱲᱮᱭᱟᱜᱼᱟ, ᱵᱟᱠᱷᱟᱡ ᱫᱚ ᱵᱟᱹᱭ ᱵᱟᱹᱭᱛᱮ ᱠᱟᱹᱢᱤ ᱠᱚᱫᱚᱞᱤᱧ ᱪᱮᱫ ᱟᱹᱜᱩ ᱟᱠᱟᱫ ᱜᱮᱭᱟ᱾
ᱟᱪᱪᱷᱟ᱾
ᱦᱳᱭ ᱟᱫᱚ ᱱᱮᱛᱟᱨ ᱟᱨ ᱱᱮᱛᱟᱨ ᱱᱮᱛᱟᱨ ᱢᱟ ᱚᱱᱠᱟ ᱞᱮᱠᱟ ᱞᱟᱦᱟᱛᱮ ᱞᱮᱠᱟ ᱫᱚ ᱠᱟᱹᱢᱤ ᱠᱚᱫᱚ ᱵᱟᱝ ᱠᱷᱚᱡᱟᱜ ᱠᱟᱱᱟ ᱟᱨ ᱵᱟᱠᱟᱱ ᱞᱟᱦᱟ ᱛᱮᱢᱟ ᱠᱟᱹᱴᱤᱡ ᱠᱷᱚᱱᱟᱜ ᱜᱮ ᱠᱟᱢᱤ ᱠᱚ ᱟᱨ ᱪᱮᱫ ᱛᱟᱦᱮᱱᱟ ᱥᱮ ᱱᱮᱛᱟᱨ ᱫᱚ ᱚᱞᱚᱜ ᱯᱟᱲᱦᱟᱣ ᱦᱚᱪᱚᱭᱮᱫ ᱠᱚᱣᱟ ᱠᱚ ᱠᱤᱝᱵᱟ ᱡᱟᱦᱟᱱᱟᱜ᱾ ᱡᱟᱦᱟᱸ ᱪᱤᱠᱟᱹ ᱦᱚᱪᱚᱭᱮᱫ ᱠᱚᱣᱟ ᱠᱚ᱾
ᱦᱳᱭ ᱦᱳᱭ᱾
ᱟᱫᱚ ᱚᱱᱟ ᱠᱷᱟᱹᱛᱤᱨ ᱛᱮ ᱟᱫᱚ ᱞᱟᱹᱭ ᱵᱤᱱ ᱢᱟ᱾
ᱞᱟᱦᱟᱛᱮ ᱞᱟᱦᱟ ᱛᱮᱫᱚ ᱚᱝᱠᱟ ᱟᱵᱚ ᱫᱚ ᱟ ᱠᱟᱹᱢᱤ ᱠᱟᱛᱮᱫ ᱜᱮ ᱡᱚᱢ ᱛᱚ ᱟᱨ ᱩᱱᱟᱹᱜ ᱫᱚ ᱞᱟᱦᱟ ᱛᱮᱦᱚᱸ ᱩᱱᱟᱹᱜ ᱯᱟᱲᱦᱟᱣ ᱠᱚᱫᱚ ᱵᱟᱠᱚ ᱯᱟᱲᱦᱟᱣ ᱠᱚ ᱛᱟᱦᱮᱸᱜ ᱮ ᱛᱟᱦᱟᱞᱮ ᱟᱫᱚ ᱦᱚᱸᱜᱼᱚᱭ ᱠᱟᱹᱢᱤ ᱠᱟᱛᱮ ᱜᱮ ᱟᱨ ᱞᱟᱦᱟᱛᱮ ᱨᱮᱱ ᱢᱟᱱᱮ ᱦᱚᱜᱼᱚᱭ ᱵᱟᱵᱟ ᱛᱟᱠᱚ ᱢᱟ ᱛᱟᱠᱚ ᱩᱱᱠᱩ ᱫᱚ ᱟᱹᱰᱤ ᱠᱟᱹᱴᱤᱡ ᱠᱟᱹᱴᱤᱡ ᱠᱷᱚᱱ ᱠᱚ ᱠᱟᱹᱢᱤᱣ ᱠᱟᱫᱟ᱾
ᱦᱳᱭ ᱦᱳᱭ ᱦᱳᱭ, ᱟᱨ ᱜᱚᱝ ᱦᱚᱸ ᱟᱹᱰᱤ ᱠᱟᱹᱴᱤᱡ ᱨᱮᱠᱚᱮ ᱜᱚᱝ ᱠᱟᱜ ᱠᱚᱣᱟ ᱥᱮ᱾
ᱦᱳᱭ᱾
ᱠᱟᱹᱢᱤ ᱠᱟᱹᱢᱤ ᱢᱟᱱᱮ ᱠᱟᱹᱢᱤ ᱟᱫᱚ ᱠᱚ ᱜᱚᱝ ᱜᱚᱝ ᱠᱟᱜ ᱠᱚᱣᱟ ᱠᱚ ᱟᱵᱚ ᱢᱟ ᱱᱮᱛᱟᱨ ᱫᱚ ᱵᱟᱝ᱾ ᱡᱟᱦᱟᱸᱭ ᱡᱩᱫᱤᱭ ᱞᱟᱹᱭᱟ ᱵᱟᱝ ᱤᱧ ᱫᱚ ᱱᱤᱛᱚᱜ ᱫᱚ ᱟᱞᱚᱯᱮ ᱟᱸᱡᱚᱢ ᱫᱟᱵᱤᱱ ᱟᱞᱤᱧᱟᱜ ᱨᱚᱲ?
ᱦᱮᱸ ᱦᱮᱸ, ᱟᱸᱡᱚᱢᱚᱜ ᱠᱟᱱᱟ᱾
ᱦᱳᱭ ᱟᱫᱚ ᱚᱱᱠᱟ ᱞᱮᱠᱟ ᱜᱮᱵᱤᱱ ᱧᱮᱞ ᱠᱚᱣᱟ ᱞᱟᱦᱟᱛᱮ ᱡᱮᱢᱚᱱ ᱞᱟᱦᱟᱛᱮᱱᱟᱜ ᱫᱤᱱ ᱠᱚ ᱪᱮᱱᱞᱮᱠᱟ ᱛᱟᱦᱮᱸᱜ ᱠᱟᱱᱟ ᱥᱮ ᱚᱱᱠᱟ ᱜᱮ ᱱᱮᱛᱟᱨ ᱫᱚ ᱟᱹᱰᱤᱴᱟᱜ ᱜᱮ ᱢᱟᱱᱮ ᱟᱹᱰᱤᱴᱟᱜᱮ ᱯᱚᱨᱤᱵᱚᱨᱛᱚᱱᱚᱜ ᱠᱟᱱᱟ ᱥᱮ ᱚᱱᱠᱟ ᱞᱮᱠᱟ ᱫᱚ ᱵᱟᱹᱱᱩᱜ ᱟᱠᱟᱫᱟ, ᱥᱮ ᱪᱮᱜ ᱵᱤᱱ ᱞᱟᱹᱭᱟ?
ᱦᱳᱭ ᱦᱳᱭ, ᱟᱨ ᱯᱚᱨᱤᱵᱚᱨᱛᱚᱱ ᱫᱚ ᱟᱰᱤ ᱜᱮ ᱯᱚᱨᱤᱵᱚᱨᱛᱚᱱ ᱟᱠᱟᱱᱟ ᱟᱰᱤ ᱜᱮ ᱯᱟᱞᱴᱟᱣ ᱠᱟᱱᱟ᱾ ᱟᱵᱚ ᱵᱟᱠᱷᱟᱱ ᱥᱟᱱᱛᱟᱲᱟᱜ ᱫᱚ ᱮᱢᱚᱱ ᱵᱚᱱ ᱛᱟᱦᱮᱸ ᱠᱟᱱᱟ ᱟᱵᱚ ᱠᱟᱢᱤ ᱠᱟᱛᱮᱫ ᱤᱭᱟᱹ ᱠᱟᱛᱮᱫ ᱡᱚᱢ ᱦᱩᱭᱩᱜ ᱠᱟᱱ ᱛᱟᱵᱚᱱ ᱛᱟᱦᱮᱸᱜᱼᱟ᱾ ᱱᱮᱛᱟᱨ ᱫᱚ ᱚᱱᱟ ᱠᱟᱢᱤ ᱡᱟᱭᱜᱟ ᱨᱮ ᱟᱰᱤ ᱟᱰᱤ ᱦᱚᱲ ᱜᱮ ᱡᱟᱦᱟᱸᱱᱟᱜ ᱜᱮ ᱢᱤᱫᱴᱟᱝ ᱟᱹ ᱢᱟᱱᱮ ᱚᱝᱠᱟ ᱠᱳᱢᱯᱟᱱᱤ ᱥᱮ ᱡᱟᱦᱟᱸᱱᱟᱜ ᱜᱮ ᱢᱤᱫᱴᱟᱝ ᱤᱭᱟᱹ ᱠᱟᱹᱢᱤ ᱛᱟᱯᱚᱨ ᱱᱚᱝᱠᱟ ᱥᱚᱨᱠᱟᱨᱤ ᱪᱟᱹᱠᱨᱤ ᱠᱚᱦᱚᱸ ᱟᱹᱰᱤ ᱜᱮᱠᱚ ᱟᱹᱰᱤ ᱦᱚᱲ ᱜᱮᱠᱚ ᱪᱟᱹᱠᱨᱤ ᱠᱟᱱ ᱛᱟᱵᱚᱱᱟ᱾
ᱦᱳᱭ ᱦᱳᱭ ᱦᱳᱭ ᱦᱳᱭ ᱟᱫᱚ ᱟᱵᱚ ᱦᱩᱸ ᱦᱩᱸ᱾ ᱟᱫᱚ ᱟᱵᱚ ᱦᱚᱸ ᱵᱟᱹᱭ ᱵᱟᱹᱭᱛᱮ ᱚᱝᱠᱟ ᱜᱮ ᱚᱞᱚᱜ ᱯᱟᱲᱦᱟᱣ ᱞᱮ ᱞᱮᱠᱟ ᱵᱚᱱ ᱟᱵᱚ ᱦᱚᱸ ᱞᱟᱯᱷᱟᱝ ᱥᱮᱫ ᱪᱟᱞᱟᱣ ᱫᱟᱲᱮᱭᱟᱜᱼᱟ ᱥᱮ ᱪᱮᱫ ᱚᱝᱠᱟ ᱞᱮᱠᱟ ᱟ ᱪᱟᱠᱨᱤ ᱫᱟᱲᱮᱭᱟᱜᱼᱟ ᱵᱚᱱ ᱥᱮ ᱟᱭᱳᱼᱵᱟᱵᱟ ᱩᱱᱟᱹᱜ ᱠᱚᱥᱴᱚ ᱠᱟᱛᱮᱜ ᱠᱚ ᱯᱟᱲᱦᱟᱣᱮᱫ ᱵᱚᱱᱟ, ᱚᱱᱟ ᱨᱮᱱᱟᱜ ᱯᱷᱚᱞ ᱵᱚᱱ ᱮᱢ ᱫᱟᱲᱮᱭᱟᱜᱼᱟ ᱥᱮ ᱟᱫᱚ ᱡᱩᱫᱤ ᱟᱵᱚ ᱵᱟᱵᱚᱱ ᱯᱟᱲᱦᱟᱜᱼᱟ ᱢᱚᱱᱳᱚᱡᱜᱽ ᱫᱤᱭᱮ ᱛᱟᱦᱚᱞᱮ ᱢᱟ ᱵᱟᱝ ᱦᱩᱭᱩᱜᱼᱟ ᱚᱝᱠᱟ ᱫᱚᱥᱮ, ᱯᱟᱲᱦᱟᱣ ᱞᱮᱠᱟ ᱯᱟᱲᱦᱟᱜ ᱦᱩᱭᱩᱜᱼᱟ, ᱱᱤᱭᱚᱢ ᱞᱮᱠᱟ ᱯᱟᱲᱦᱟᱣ ᱞᱮᱱᱠᱷᱟᱡ ᱫᱚ ᱵᱟᱝ ᱦᱩᱭᱩᱜᱼᱟ ᱥᱮ? ᱢᱟᱱᱮ ᱟᱵᱚ ᱫᱚ ᱱᱚᱝᱠᱟ ᱤᱭᱟᱹ ᱚᱱ ᱠᱟᱱᱟ ᱵᱚᱱ ᱡᱟᱦᱟᱸ ᱫᱚ ᱠᱟᱹᱢᱤ ᱦᱚᱸ ᱵᱟᱵᱚᱱ ᱫᱟᱲᱮᱭᱟᱜᱼᱟ ᱢᱟᱱᱮ ᱚᱲᱟᱜ ᱨᱮᱱᱟᱜ ᱵᱟᱹᱫᱽ ᱠᱟᱹᱢᱤ ᱦᱚᱸ ᱵᱟᱵᱚ ᱫᱟᱲᱮᱭᱟᱜᱼᱟ ᱟᱨ ᱱᱚᱸᱰᱮ ᱪᱟᱹᱠᱨᱤ ᱛᱚ ᱡᱩᱫᱤ ᱵᱟᱵᱚᱱ ᱧᱟᱢᱟ ᱠᱢᱯᱟᱱᱤ ᱠᱚᱨᱮ ᱦᱚᱸ ᱵᱟᱵᱚ ᱵᱚᱞᱚᱱᱟ ᱮᱱᱰᱮᱠᱷᱟᱱ ᱢᱟ ᱟᱵᱚ ᱟᱹᱰᱤ ᱦᱟᱞᱮ ᱰᱟᱞᱮ ᱨᱮᱵᱚᱱ ᱯᱟᱲᱟᱜᱼᱟ ᱥᱮ?
ᱦᱳᱭ ᱚᱝᱠᱟ ᱠᱟᱛᱮᱜ ᱢᱟᱛᱚ ᱵᱟᱵᱚᱱ ᱵᱟᱧᱪᱟᱣ ᱫᱟᱲᱮᱭᱟᱜᱼᱟ᱾
ᱦᱳᱭ ᱦᱳᱭ ᱦᱳᱭ᱾
ᱱᱚᱣᱟ ᱫᱤᱥᱚᱢ ᱨᱮ ᱵᱟᱧᱪᱟᱣ ᱠᱚᱨᱛᱮ ᱜᱮᱞᱮ ᱯᱚᱭᱥᱟ ᱪᱷᱟᱲᱟ ᱪᱮᱜ ᱦᱚᱸ ᱫᱤᱥᱚᱢ ᱵᱟᱭ ᱵᱩᱡᱷᱟᱹᱣᱟ᱾
ᱵᱟᱝ ᱵᱟᱝ ᱵᱟᱝ ᱱᱮᱛᱟᱨ ᱫᱚ ᱴᱟᱠᱟ ᱯᱚᱭᱥᱟᱹ ᱡᱟᱦᱟᱭᱟᱜ ᱫᱩᱥᱚᱱ ᱜᱮ ᱩᱱᱤᱭᱟᱜ ᱥᱮ?
ᱦᱳᱭ᱾ ᱟᱫᱚ ᱠᱷᱟᱱ ᱟᱫᱚᱜ ᱟᱫᱚ ᱠᱷᱟᱱ ᱛᱟᱦᱚᱞᱮ ᱯᱟᱲᱦᱟᱣ ᱠᱚᱫᱚ ᱮᱠᱷᱚᱱᱚ ᱫᱚ ᱛᱟᱦᱚᱞᱮ ᱟᱹᱣᱨᱤ ᱯᱩᱨᱟᱹᱜᱼᱟ ᱵᱟᱝ?
ᱵᱟᱝ ᱵᱟᱝ ᱟᱹᱣᱨᱤ ᱯᱩᱨᱟᱹᱜᱼᱟ ᱱᱚᱜᱼᱚᱭ ᱯᱟᱲᱦᱟᱜ ᱦᱩᱭᱩᱜ ᱠᱟᱱ ᱜᱮᱭᱟ᱾
ᱟᱪᱪᱷᱟ᱾ ᱟᱫᱚ ᱛᱟᱦᱚᱞᱮ ᱦᱟᱯᱮᱱ ᱫᱤᱱ ᱨᱮ ᱯᱟᱲᱦᱟᱣ ᱤᱫᱤ ᱠᱟᱛᱮᱫ ᱟᱹᱵᱤᱱᱟᱜ ᱪᱮᱫ ᱟᱠᱷᱟᱡ ᱠᱩᱠᱢᱩ ᱢᱮᱱᱟᱜ ᱛᱟᱵᱤᱱᱟ?
ᱦᱚᱸ ᱟᱹᱞᱤᱧᱟᱜ ᱦᱚᱸ ᱠᱩᱠᱢᱩ ᱢᱟ ᱟᱹᱰᱤ ᱢᱟᱨᱟᱝ ᱜᱮ ᱢᱮᱱᱟᱜᱼᱟ, ᱟᱫᱚ ᱯᱩᱨᱟᱹᱜ ᱟᱥᱮ ᱵᱟᱝ ᱚᱱᱟᱜᱮ ᱦᱟᱸᱜ ᱟᱫᱚ ᱚᱝᱠᱟ ᱞᱮᱠᱟᱜᱮ ᱟᱞᱤᱧ ᱦᱚᱸ ᱯᱟᱲᱦᱟᱜ ᱠᱟᱱ ᱜᱮᱭᱟᱞᱤᱧᱚ ᱛᱚᱵᱩ ᱥᱟᱱᱛᱟᱞᱤ ᱢᱰᱤᱭᱟᱢ ᱟᱫᱚ ᱠᱷᱟᱱ ᱫᱚ ᱟᱥᱟ ᱟᱥᱟ ᱠᱚ ᱢᱮᱱᱟᱜ ᱜᱮᱭᱟ ᱟᱹᱰᱤ ᱜᱟᱱ ᱥᱮ ᱟᱭᱳ-ᱵᱟᱵᱟ ᱟᱜ ᱠᱩ ᱚᱱᱟ ᱥᱟᱶᱛᱮ ᱟᱹᱞᱤᱧᱟᱜ ᱦᱚᱸ᱾ ᱟᱫᱚ ᱵᱟᱹᱞᱤᱧ ᱵᱟᱲᱟᱭᱟ ᱪᱮᱫ ᱞᱮᱠᱟ ᱪᱟᱸᱫᱳ ᱵᱚᱸᱜᱟ ᱫᱟᱭᱟ ᱫᱩᱞᱟᱹᱲ ᱛᱮ ᱛᱤᱹᱜ ᱥᱟᱺᱤᱧᱤᱧ ᱞᱟᱦᱟ ᱪᱟᱞᱟᱣ ᱫᱟᱲᱮᱭᱟᱜᱼᱟ᱾ ᱢᱮᱱᱠᱷᱟᱱ ᱟᱹᱰᱤ ᱜᱟᱱ ᱜᱮ ᱟᱥᱟ ᱠᱚᱫᱚ ᱢᱮᱱᱟᱜ ᱟᱠᱟᱫᱟ ᱥᱮ ᱟᱫᱚ ᱧᱮᱞ ᱦᱩᱭ ᱞᱮᱱ ᱜᱮ ᱪᱮᱫ ᱦᱩᱭᱩᱜ ᱠᱟᱱᱟ᱾
ᱚᱱᱟ ᱪᱷᱩᱴᱟᱹᱣ ᱜᱮ ᱦᱩᱭᱩᱜ ᱠᱟᱱᱟ ᱛᱚ ᱢᱟᱨᱟᱝ ᱠᱟᱛᱷᱟ ᱪᱷᱩᱴᱟᱹᱣ ᱨᱮᱵᱤᱱ ᱛᱟᱦᱮᱸ ᱞᱮᱱᱠᱷᱟᱱ ᱫᱚ ᱦᱳᱭ ᱢᱤᱫ ᱫᱤᱱ ᱵᱟ ᱢᱤᱫ ᱫᱤᱱ ᱫᱚ ᱦᱩᱭᱩᱜ ᱜᱮᱭᱟ, ᱟᱨ ᱡᱩᱫᱤ ᱵᱤᱱ ᱞᱟᱹᱭᱟ ᱡᱮ ᱮᱸ ᱚᱠᱚᱭ ᱪᱷᱩᱴᱟᱹᱜᱼᱟ᱾ ᱤᱧ ᱪᱮᱫᱠᱟᱧ ᱡᱚᱢ ᱫᱟ ᱡᱚᱢᱤᱧ ᱧᱩᱭᱤᱧ ᱛᱟᱦᱮᱸᱱᱟᱧ ᱛᱚ ᱢᱚᱡᱽ ᱛᱮ ᱢᱤᱱᱟᱧᱟ, ᱛᱚ ᱦᱤᱛᱳᱜ ᱫᱚ ᱤᱧ ᱫᱚ ᱱᱟᱯᱟᱭ ᱜᱮᱛᱚ ᱢᱤᱱᱟᱹᱧᱟ, ᱛᱟᱦᱚᱞᱮ ᱟᱫᱚ ᱦᱚᱜᱼᱚᱭ ᱡᱤᱛᱳᱜ ᱨᱮᱱᱟᱜ ᱡᱩᱫᱤ ᱱᱚᱝᱠᱟ ᱵᱤᱱ ᱪᱤᱱᱛᱟᱹᱭᱟ ᱛᱟᱦᱚᱞᱮ ᱟᱫᱚ ᱚᱱᱠᱟᱜᱮ ᱟᱨ ᱡᱩᱫᱤ ᱟᱜᱟᱢ ᱨᱮᱱᱟᱜ ᱡᱩᱫᱤ ᱵᱤᱱ ᱪᱤᱱᱛᱟᱹᱭᱟ ᱛᱟᱦᱚᱞᱮ ᱟᱫᱚ ᱞᱟᱦᱟᱜ ᱟᱵᱤᱱ
ᱦᱚᱭ ᱦᱚᱭ ᱟᱫᱚ ᱚᱜ ᱧᱮᱞ ᱵᱤᱱ ᱟᱨ ᱱᱮᱛᱟᱨ ᱢᱟ ᱡᱚᱛᱚᱜ ᱜᱮ ᱨᱮᱸᱜᱮᱡ ᱚᱲᱟᱜ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱜᱮᱠᱚ ᱯᱟᱲᱦᱟᱜ ᱠᱟᱱᱟ ᱦᱮᱸᱥᱮ ᱟᱹᱰᱤ ᱠᱚᱥᱴᱚ ᱛᱮᱠᱚ ᱯᱟ ᱟᱜ ᱯᱟᱲᱦᱟᱣᱮᱫ ᱵᱚᱱᱟ ᱦᱮᱸ ᱥᱮ ᱟᱵᱚ ᱦᱚᱸ ᱢᱤᱫᱴᱮᱱ ᱪᱤᱱᱛᱟᱹ ᱛᱟᱦᱮᱱ ᱢᱟ ᱡᱮ ᱦᱮᱸ ᱟᱭᱳ ᱵᱟᱵᱟᱟᱜ ᱢᱟᱱᱮ ᱩᱱᱟᱹᱜ ᱡᱮ ᱠᱚᱥᱴᱚ ᱠᱟᱛᱮᱜ ᱠᱤᱱ ᱯᱟᱲᱦᱟᱣ ᱮᱫ ᱵᱚᱱᱟ ᱢᱤᱫ ᱫᱤᱱ ᱦᱤᱞᱳᱜ ᱢᱟᱱᱮ ᱚᱱᱟᱢᱟ ᱟᱵᱚ ᱞᱟᱹᱜᱤᱫ ᱜᱮᱠᱚ ᱯᱟᱲᱦᱟᱣᱮᱫ ᱵᱚᱱᱟ ᱥᱮ ᱩᱱᱠᱩ ᱢᱟ ᱡᱤᱵᱚᱱ ᱠᱟᱞ ᱫᱚ ᱡᱮᱣᱮᱫ ᱵᱟᱠᱚ ᱛᱟᱦᱮᱱᱟ ᱡᱚᱛᱚ ᱦᱚᱲᱜ ᱜᱮ ᱡᱤᱣᱤᱛᱚ ᱵᱚᱜᱚᱱ ᱛᱟᱦᱮᱱᱟ ᱢᱮᱱᱠᱷᱟᱱ ᱟᱵᱚᱣᱟᱜ ᱵᱷᱚᱵᱤᱥᱥᱚᱛ ᱞᱟᱹᱜᱤᱫ ᱜᱮ ᱩᱱᱠᱩ ᱫᱚ ᱩᱱᱟᱹᱜ ᱠᱚ ᱠᱚᱥᱴᱚᱜ ᱠᱟᱱᱟ ᱥᱮ ᱠᱟᱹᱴᱤᱡ ᱠᱷᱚᱱᱟᱜ ᱩᱱᱟᱹᱜ ᱩᱢᱮᱨ ᱢᱟ ᱦᱟᱨᱟ ᱠᱟᱛᱮᱜ ᱨᱮᱦᱚᱸ ᱵᱟᱠᱚ ᱡᱟᱶᱟᱭ ᱥᱮ ᱵᱟᱠᱚ ᱵᱟᱹᱦᱩ ᱟᱵᱚᱱ ᱠᱟᱱᱟ ᱡᱮ ᱮᱱᱛ ᱢᱟᱹᱭ ᱥᱮ ᱵᱟᱹᱵᱩ ᱟᱭᱟᱜ ᱡᱟᱸᱜᱟ ᱛᱮ ᱛᱤᱸᱜᱩ ᱠᱮᱴᱮᱡ ᱠᱟᱛᱮᱮᱫ ᱟᱡ ᱡᱟᱦᱟᱱᱟᱜ ᱡᱟᱦᱟᱸᱟᱭ ᱪᱤᱠᱟᱹ ᱠᱟᱛᱮᱜ ᱩᱱᱤ ᱟᱡ ᱦᱚᱲᱚᱨ ᱡᱲᱟᱭ ᱟᱥᱮ ᱥᱮ ᱚᱱᱠᱟ ᱞᱮᱠᱟᱟᱜᱮ ᱪᱤᱱᱛᱟᱹ ᱵᱷᱟᱵᱽᱱᱟᱮᱛᱟᱨ ᱫᱚ ᱦᱮᱸᱥᱮ
ᱦᱳᱭ ᱟᱹᱰᱤ ᱦᱚᱸᱜᱼᱚ ᱱᱟ ᱪᱤᱱᱛᱟᱹ ᱵᱷᱟᱵᱽᱱᱟ ᱦᱚᱸ ᱟᱹᱰᱤ ᱯᱟᱞᱴᱟᱣ ᱟᱠᱟᱱ ᱛᱟᱠᱚᱣᱟ ᱵᱟᱠᱷᱟᱱ ᱫᱚ ᱦᱚᱜᱼᱚᱭ ᱟᱫᱚ ᱠᱚ ᱦᱚᱸᱜᱼᱚᱭ ᱱᱚᱜᱼᱚᱭ ᱩᱢᱮᱨ ᱛᱚ ᱦᱩᱭᱮᱱ ᱜᱮᱭᱟ ᱰᱷᱮᱨ ᱜᱮ ᱛᱟᱦᱞᱮ ᱟᱫᱚ ᱠᱚ ᱞᱟᱹᱭ ᱠᱮᱭᱟ ᱱᱤᱛᱚᱜ ᱫᱚ ᱡᱮ ᱛᱤᱥ ᱵᱟᱯᱞᱟᱜᱼᱟᱢ ᱛᱤᱥᱮᱢ ᱵᱟᱯᱞᱟᱜᱼᱟ ᱛᱟᱦᱚᱞᱮ ᱚᱱᱟ ᱚᱱᱟ ᱚᱱᱟ ᱡᱟᱭᱜᱟᱮ ᱩᱱᱠᱩ ᱱᱤᱛᱚᱜ ᱱᱚᱣᱟ ᱦᱩᱫᱤᱥ ᱫᱤᱥᱟᱹ ᱠᱚ ᱦᱮᱡ ᱠᱟᱜ ᱠᱚᱣᱟ ᱡᱮ ᱟᱜᱮ ᱢᱤᱫᱴᱟᱝ ᱛᱤᱜᱩᱱ ᱟᱜᱮ ᱠᱮᱴᱮᱡᱚᱜ ᱦᱩᱭᱩᱜᱼᱟ ᱛᱟᱯᱚᱨᱮ ᱱᱚᱣᱟ ᱠᱚᱛᱷᱟ ᱠᱟᱛᱷᱟ ᱠᱚ ᱮᱸᱜ ᱠᱟᱛᱷᱟᱜ ᱦᱩᱭᱩᱜᱼᱟ ᱦᱚᱜᱼᱚ ᱱᱚᱶᱟ ᱦᱚᱸ ᱴᱟᱝ ᱟᱹᱰᱤ ᱟᱵᱚ ᱤᱭᱟᱹ ᱞᱟᱦᱟ ᱪᱟᱣ ᱠᱟᱱᱟ ᱵᱚᱱ ᱦᱚᱜᱼᱚᱱᱟ ᱛᱮᱦᱚᱸ ᱵᱟᱠᱷᱟᱡ ᱫᱚ ᱞᱟᱦᱟ ᱛᱮᱫᱚ ᱱᱚᱝᱠᱟ ᱜᱮ ᱦᱩᱭᱩᱜ ᱛᱟᱦᱮᱸᱡᱼᱟ ᱡᱟᱦᱟᱸ ᱞᱮᱠᱟ ᱠᱟᱛᱮᱜ ᱜᱮ ᱦᱮᱸ ᱡᱳᱨ ᱢᱳᱨ ᱛᱮᱜᱮ ᱠᱚ ᱵᱟᱯᱞᱟ ᱜᱤᱰᱤᱤ ᱠᱟᱠᱚ ᱛᱟᱦᱮᱡᱸᱼᱟ
ᱵᱟᱯᱞᱟ ᱜᱤᱲᱤ ᱦᱳᱭ ᱦᱳᱭ ᱟᱫᱚ ᱱᱮᱛᱟᱨ ᱫᱚ ᱡᱩᱫᱤ ᱱᱚᱜ ᱚᱚᱭ ᱡᱮᱢᱚᱱ ᱠᱩᱲᱤ ᱜᱤᱫᱽᱨᱟᱹ ᱢᱮᱴᱮᱱ ᱯᱟᱦᱟᱣ ᱫᱚᱥᱮ ᱟᱹᱰᱤ ᱢᱟᱨᱟᱝ ᱢᱮᱴᱮᱱ ᱟᱹᱰᱤ ᱢᱟᱨᱟᱝ ᱠᱟᱛᱷᱟ ᱠᱟᱱᱟ ᱪᱮᱫᱟᱜ ᱥᱮ ᱦᱜ ᱟᱭᱳ ᱫᱚᱠᱚ ᱢᱮᱛᱟᱭᱟ ᱦᱮᱸ ᱩᱱᱟᱹᱜ ᱢᱟᱨᱟᱝ ᱠᱩᱲᱤ ᱜᱤᱫᱽᱨᱟᱹ ᱦᱟᱨᱟᱭᱱᱟ ᱵᱟᱝ ᱜᱚᱝᱮ ᱠᱟᱱᱟ ᱩᱢᱩᱠ ᱛᱩᱥᱩᱠ ᱠᱟᱛᱷᱟ ᱟᱸᱡᱚᱢ ᱦᱩᱭᱩᱜ ᱛᱟᱭᱟ ᱥᱮ ᱟᱭᱩ ᱫᱚ ᱟᱭᱩᱼᱵᱟᱵᱟ ᱵᱟᱱᱟ ᱦᱚᱲ ᱜᱮ ᱢᱮᱱᱠᱷᱟᱱ ᱚᱱᱟ ᱠᱚ ᱥᱟᱦᱟᱣ ᱠᱟᱛᱮᱜ ᱨᱮᱦᱚᱸ ᱚᱭ ᱧᱮᱞ ᱢᱮᱮ ᱱᱮᱛᱟᱨ ᱫᱚ ᱟᱹᱰᱤ ᱜᱟᱱ ᱠᱩᱲᱤ ᱜᱤᱫᱽᱨᱟᱹ ᱟᱹᱰᱤ ᱜᱟᱱ ᱯᱟᱲᱦᱟᱜ ᱠᱟᱱᱟ ᱠᱚ ᱥᱮ ᱟᱹᱰᱤ ᱞᱮᱠᱟᱱ ᱦᱚᱲ ᱠᱚ ᱢᱟᱨᱟᱝ ᱦᱚ ᱠᱚ ᱵᱮᱱᱟᱣ ᱠᱟᱱᱟ ᱥᱮ ᱩᱱᱟᱹᱜ ᱠᱚ ᱠᱤᱪᱷᱩ ᱢᱟᱱᱮ ᱠᱟᱛᱷᱟ ᱥᱣᱡᱡᱣ ᱠᱟᱛᱮᱜ ᱟ ᱱᱤᱛ ᱛᱮᱠᱚ ᱵᱮᱱᱟᱣ ᱠᱟᱱᱟ ᱥᱮ ᱟᱫᱚ ᱞᱟᱦᱟᱛᱮᱱ ᱞᱮᱠᱟᱱ-ᱟᱜ ᱞᱟᱦᱟᱛᱮ ᱡᱮᱢᱚᱱ ᱪᱤᱱᱛᱣᱹ ᱵᱷᱟᱵᱱᱟ ᱦᱩᱭᱩᱜ ᱛ ᱦᱮᱸ ᱠᱩᱲᱤ ᱜᱤᱫᱽᱨᱟᱹ ᱦᱟᱨᱟ ᱟᱠᱟᱱᱟ ᱯᱟᱦᱟᱣ ᱠᱟᱛᱮᱜ ᱪᱮᱫ ᱜᱮ ᱵᱟᱝ ᱦᱩᱭᱩᱜᱼᱟ ᱡᱮ ᱛᱚ ᱮᱴᱟᱜ ᱦᱚᱲᱟᱜ ᱚᱲᱟᱜ ᱪᱟᱞᱟᱜ ᱦᱩᱭᱩᱜ ᱛᱮ ᱚᱱᱠᱟ ᱜᱮᱠᱚ ᱪᱤᱱᱛᱶᱹ ᱵᱷᱟᱵᱱᱟ ᱠᱭ ᱮᱰᱮᱠᱷᱟᱱ ᱫᱚ ᱵᱟᱝᱠᱚ ᱯᱟᱲᱦᱟᱣ ᱟᱤᱡ ᱠᱮᱮᱭᱟ ᱥᱮ
ᱦᱳᱭ ᱱᱚᱣᱟ ᱠᱚ
ᱠᱚ ᱢᱟᱱᱮ ᱵᱚᱫᱚᱞ ᱟᱠᱟᱱᱟ
ᱦᱳᱭ ᱚᱱᱟ ᱟᱹᱰᱤ ᱵᱮᱥ ᱟᱠᱟᱱᱟ ᱚᱱᱟᱜᱮ ᱵᱟᱠᱷᱟᱱ ᱫᱚ ᱦᱚᱸᱜ ᱚᱭ ᱦᱮᱛ ᱛᱳᱜ ᱡᱟᱦᱟᱸ ᱞᱮᱠᱟ ᱵᱚᱱ ᱞᱟᱦᱟ ᱪᱟᱞᱟᱜ ᱠᱟᱱᱟ ᱱᱚᱼᱱᱟ ᱞᱟᱦᱟ ᱫᱚ ᱟᱵᱚ ᱫᱚ ᱵᱟᱵᱚᱱ ᱵᱟᱵᱚᱱ ᱫᱤᱥᱟᱹ ᱠᱮᱭᱟ ᱞᱟᱦᱟ ᱨᱮᱱᱟᱜ ᱦᱚᱜᱼᱚ
ᱦᱳᱭ ᱦᱳᱭ ᱦᱳᱭ ᱟᱫᱚ ᱚᱜ ᱫᱤᱱ ᱫᱤᱱ ᱛᱮ ᱡᱚᱛᱚ ᱠᱤᱪᱷᱩ ᱜᱮ ᱯᱟᱞᱴᱟᱜ ᱠᱟᱱᱟ ᱥᱮ. ᱢᱟᱱᱮ ᱢᱮ ᱟᱵᱚᱣᱟᱜ ᱡᱷᱚᱛᱚ ᱦᱚᱲᱟᱜ ᱢᱚᱱᱮ ᱜᱮ ᱯᱟᱞᱴᱟᱜᱼᱟ ᱢᱮᱱᱠᱷᱟᱱ ᱱᱮᱛᱟᱨ ᱫᱚ ᱟᱹᱰᱤᱴᱟ ᱜᱮ ᱯᱟᱞᱴᱟᱣ ᱠᱟᱱᱟ ᱚᱱᱟ ᱠᱷᱟᱹᱛᱤᱨ ᱠᱩᱲᱤ ᱜᱤᱫᱽᱨᱟᱹ ᱠᱚᱲᱟ ᱜᱤᱫᱽᱨᱟᱹ ᱢᱟᱱᱮ ᱥᱚᱢᱟᱱ ᱮ ᱥᱚᱢᱟᱱ ᱥᱚᱢᱟᱱ ᱜᱮ ᱞᱟᱹᱭ ᱜᱟᱱᱚᱜᱼᱟ ᱡᱮ ᱡᱚᱛᱚᱱᱟᱜ ᱜᱮ ᱥᱚᱢᱟᱱ ᱥᱚᱢᱟᱱ ᱟᱭᱫᱷᱟᱨ ᱵᱚᱱ ᱧᱟᱢ ᱟᱠᱟᱫᱟ᱾ ᱥᱮ ᱧᱟᱢᱮᱫ ᱜᱮᱭᱟ ᱵᱚᱱ ᱟᱨ ᱧᱟᱢ ᱟᱵᱚᱱ ᱟᱨᱚ ᱦᱟᱯᱮᱱ ᱫᱤᱱ ᱥᱮᱱ ᱦᱚᱸ ᱞᱟᱦᱟ ᱪᱟᱞᱟᱣ ᱠᱷᱟᱡ ᱜᱮᱵᱚᱱ ᱟᱫᱚ ᱞᱟᱹᱭ ᱞᱟᱹᱭᱛᱮ ᱟᱹᱰᱤ ᱜᱟᱱ ᱴᱟᱭᱤᱢ ᱠᱚ ᱦᱩᱭᱱᱟ ᱛᱟᱦᱞᱮ-ᱮ ᱱᱤᱭᱟᱹ ᱵᱮᱲᱟ ᱫᱚ ᱱᱚᱝᱠᱟ ᱜᱮ ᱜᱚᱞᱯᱷᱚ ᱦᱩᱭᱩᱜᱼᱟ᱾